ᱦᱮᱞᱳ, ᱦᱮᱸ ᱜᱚᱢᱠᱮ ᱢᱮᱫᱟ ᱞᱤᱧ? ᱦᱳᱭ ᱡᱚᱦᱟᱨ -ᱡᱚᱦᱟᱨ ᱛᱟᱦᱞᱮ ᱜᱚᱢᱠᱮ ᱪᱮᱫ ᱠᱚ ᱪᱤᱠᱟᱹ ᱵᱟᱲᱟᱭ ᱦᱳᱭᱳᱜ ᱠᱟᱱᱟ?
ᱵᱚᱜᱲᱟ ᱵᱚᱞᱛᱮᱹ ᱥᱮᱛᱟᱜ ᱵᱮᱲᱟ ᱫᱚ ᱠᱟᱹᱴᱤᱡ ᱮ ᱡᱟᱹᱲᱤ ᱵᱟᱲᱟᱭᱮᱫ ᱛᱟᱦᱮᱱᱟ ᱟᱫᱚ ᱚᱱᱠᱟ ᱟᱫᱚᱸ ᱡᱚᱢ ᱵᱟᱲᱟ ᱠᱟᱛᱮᱫ ᱫᱩᱲᱩᱵ ᱜᱮ ᱦᱳᱭ ᱠᱟᱱᱟ ᱾
ᱟᱪ-ᱪᱷᱟ ᱚᱲᱟᱜ ᱠᱚᱨᱮ ᱜᱮ ᱛᱟᱦᱞᱮ ᱵᱟᱝ?
ᱚᱲᱟᱜ ᱠᱚᱨᱮ ᱜᱮ ᱟᱵᱮᱱ ᱜᱮ ᱪᱮᱫ ᱵᱤᱱ ᱪᱤᱠᱟᱹᱭᱮᱫᱟ?
ᱜᱚᱝᱠᱮ ᱟᱹᱞᱤᱧ ᱫᱚ ᱱᱟᱷᱜ ᱢᱮᱱᱫᱚ ᱠᱚᱭᱮᱠ ᱫᱤᱱ ᱞᱟᱦᱟ ᱱᱟᱜ ᱫᱟᱜ ᱵᱟᱲᱟ ᱠᱮᱫᱟᱭ ᱟᱫᱚ ᱚᱱᱟ ᱫᱟᱜ ᱨᱮᱱᱟᱜ ᱜᱚᱝᱠᱮ ᱠᱷᱮᱛ ᱠᱚᱫᱚ ᱱᱟᱜ ᱥᱤ ᱵᱟᱲᱟ ᱦᱩᱭ ᱠᱟᱱᱟ ᱢᱤᱫ ᱵᱟᱨ ᱫᱷᱟᱣ᱾ ᱠᱷᱮᱛ ᱫᱚ
ᱟᱪ-ᱪᱷᱟᱵ ᱾
ᱟᱫᱚ ᱱᱟᱜ ᱜᱚᱝᱠᱮ ᱛᱮᱹᱦᱮᱹᱧ ᱫᱚ ᱱᱟᱜ ᱦᱚᱭᱛᱚ ᱫᱚᱢᱮ ᱮᱠᱴᱟ ᱫᱚ ᱵᱟᱭ ᱫᱟᱜᱮᱫ ᱛᱮ ᱟᱨ ᱛᱮᱹᱦᱮᱹᱧ ᱫᱚ ᱱᱟᱜ ᱠᱟᱲᱟ ᱜᱩᱯᱤ ᱦᱩᱭᱩᱜ ᱠᱟᱱᱟ ᱜᱚᱠᱮ᱾
ᱦᱚᱸ ᱟᱵᱚ ᱫᱚ ᱥᱟᱱᱛᱟᱲ ᱫᱚ ᱚᱱᱠᱟ ᱜᱮ ᱟᱰᱤ ᱜᱟᱱ ᱩᱱᱠᱩ ᱡᱤᱵᱽᱡᱤᱭᱟᱹᱞᱤ ᱵᱟᱝ ᱫᱚᱦᱚ ᱞᱮᱠᱚ ᱠᱷᱚ ᱦᱚᱸ ᱵᱟᱝ ᱦᱳᱭᱜᱼᱟ ᱟᱨ ᱜᱩᱯᱤ ᱦᱚᱸ ᱦᱳᱭᱳᱜ ᱜᱮᱭᱟ ᱪᱟᱥᱵᱟᱥ ᱾
ᱦᱮᱸ ᱜᱚᱝᱠᱮ ᱟᱨ ᱜᱚᱝᱠᱮ ᱥᱟᱸᱜ ᱚᱲᱟᱜ ᱨᱮᱱᱟᱜ ᱟᱵᱚᱣᱟᱜ ᱫᱚ ᱟᱰᱤᱜᱟᱱ ᱜᱮ ᱚᱱᱠᱟ ᱵᱚᱸᱜᱟᱼ ᱵᱩᱨᱩ ᱡᱤᱱᱤᱥ ᱛᱟᱦᱮᱱ ᱛᱟᱵᱚᱱᱟ ᱥᱮᱛᱟᱜ ᱵᱮᱲᱟ ᱠᱷᱚᱱᱜᱮ ᱡᱟᱯᱤᱫ ᱠᱷᱚᱱ ᱵᱮᱹᱨᱮᱹᱫ ᱚᱠᱛᱚ᱾ ᱷᱚᱱ ᱜᱮ ᱟᱫᱚ ᱜᱚᱝᱠᱮ ᱠᱟᱲᱟ ᱰᱟᱝᱨᱤ ᱡᱩᱫᱤ ᱵᱟᱵᱚᱱ ᱫᱚᱦᱚ ᱠᱚᱣᱟ ᱛᱟᱦᱞᱮ ᱚᱠᱚᱭᱟᱜ ᱜᱩᱨᱤᱡ ᱛᱮᱫᱚ ᱵᱚᱱ ᱵᱚᱸᱜᱟ ᱵᱩᱨᱩᱭᱟ ᱾
ᱦᱳᱭ -ᱦᱳᱭ ᱮᱠᱫᱚᱢ -ᱮᱠᱫᱚᱢ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱦᱮᱸ ᱢᱟᱱᱮ ᱷᱟᱸᱦᱮᱸ ᱩᱜ-ᱩᱜ ᱚᱱᱟ ᱵᱟᱠᱷᱟᱡ ᱩᱱᱠᱩ ᱩᱱᱠᱩ ᱵᱟᱠᱷᱟᱡ ᱵᱟᱝ ᱮᱸ ᱪᱟᱹᱞᱩᱜ ᱛᱟᱵᱚᱱᱟ ᱵᱟ ᱩᱱᱠᱩ ᱦᱚᱸ ᱚᱱᱟ ᱡᱟᱵᱮᱱ ᱞᱟᱹᱭ ᱠᱮᱫᱟ ᱵᱚᱸᱜᱟ ᱵᱩᱩᱨ ᱞᱟᱹᱜᱤᱫ ᱚᱱᱟ ᱦᱚᱸ ᱟᱰᱤ ᱮᱸ ᱞᱟᱠᱛᱤᱭᱟᱱᱟᱜ ᱠᱟᱱ ᱜᱮᱭᱟ᱾
ᱦᱳᱭ -ᱦᱳᱭ -ᱦᱳᱭ ᱾
ᱷᱩᱸᱦᱩᱸᱜ ᱾
ᱟᱫᱚ ᱜᱚᱝᱠᱮ ᱱᱟᱜ ᱢᱮᱱᱫᱚ ᱚᱱᱟ ᱞᱮᱠᱟ ᱛᱮᱜᱮ ᱱᱟᱜ ᱟᱨ ᱤᱧ ᱫᱚ ᱱᱟᱜ ᱛᱮᱹᱦᱮᱹᱧ ᱫᱚ ᱾ ᱟᱸ ᱠᱟᱲᱟ ᱞᱤᱧ ᱜᱩᱯᱤ ᱠᱟᱱᱟ ᱥᱮᱛᱟᱜ ᱨᱮᱜᱮᱞᱤᱧ ᱟᱹᱜᱩ ᱟᱠᱟᱫ ᱠᱚᱣᱟ ᱱᱚᱜ ᱚᱭ ᱱᱤᱛᱚᱜ ᱦᱚᱸᱞᱤᱧ ᱜᱩᱯᱤ ᱠᱟᱱ ᱜᱮᱭᱟ ᱛᱤᱠᱤᱱ ᱛᱟᱨᱟᱥᱤᱧᱚᱜ ᱠᱟᱱᱟ᱾ ᱟᱫᱚ ᱪᱤᱠᱟᱹᱭᱟᱵᱮᱱ ᱠᱟᱹᱢᱤ ᱢᱟ ᱞᱟᱜᱟᱜ ᱜᱮᱭᱟ ᱱᱤᱦᱟᱹᱛᱤᱜ ᱦᱮᱸ ᱥᱮ ᱵᱟᱝ ᱾
ᱦᱮᱸ ᱥᱟᱱᱛᱟᱲ ᱫᱟᱠ ᱟᱵᱚ ᱫᱚ ᱱᱤᱦᱟᱹᱛᱤ ᱠᱟᱹᱢᱤ ᱫᱚ ᱞᱟᱜᱟᱜ ᱜᱮᱭᱟ, ᱵᱟᱝ ᱠᱟᱹᱢᱤ ᱞᱮᱠᱷᱟᱡ ᱫᱚ ᱚᱸᱠᱟ ᱞᱮᱠᱟ ᱟᱸ ᱡᱚᱢ ᱠᱚᱦᱚᱸ ᱵᱟᱝ ᱧᱟᱢᱚᱜᱼᱟ᱾
ᱦᱳᱭ ᱜᱚᱝᱠᱮ ᱟᱨ ᱚᱲᱟᱜ ᱨᱮ ᱜᱚᱝᱠᱮ ᱚᱲᱟᱜ ᱨᱮ ᱜᱚᱝᱠᱮ ᱦᱚᱲ ᱡᱚᱲ ᱦᱚᱸ ᱡᱩᱫᱤ ᱵᱟ- ᱠᱚ ᱛᱟᱦᱮᱱᱟ ᱛᱟᱦᱮᱞᱮ ᱵᱟᱡᱽᱫᱷᱚ ᱛᱮ ᱦᱟᱢᱞᱳᱜᱚ ᱱᱮ ᱠᱟᱵᱤ ᱠᱟᱹᱢᱤ ᱜᱮ ᱞᱟᱜᱟᱜᱼᱟ᱾
ᱦᱚᱭ ᱦᱚᱭ ᱦᱚᱭ ᱾
ᱡᱚᱢᱟᱜ ᱢᱟ ᱱᱤᱦᱟᱹᱛᱤ ᱫᱚᱨᱠᱟᱨ ᱜᱮᱥᱮ ᱜᱚᱝᱠᱮ ᱟᱵᱚᱣᱟᱜ ᱢᱟ?
ᱦᱩᱸ, ᱡᱚᱢᱟᱜ ᱫᱚ ᱦᱟᱸᱜ ᱩᱸ ᱱᱤᱦᱟᱹᱛᱤ ᱞᱟᱹᱠᱛᱤ ᱠᱟᱱ ᱜᱮᱭᱟ, ᱦᱩᱸ ᱾
ᱜᱚᱝᱠᱮ ᱟᱯᱮ ᱥᱮᱡ ᱫᱚ ᱢᱮᱨᱚᱢ ᱠᱚᱫᱚ ᱚᱠᱟ ᱞᱮᱠᱟ ᱯᱮ ᱪᱟᱥ ᱵᱟᱲᱟᱣ ᱟᱠᱟᱫ ᱠᱚᱣᱟ?
ᱦᱚᱭ ᱜᱚᱝᱠᱮ ᱟᱞᱮᱥᱮᱫ ᱢᱮᱨᱚᱢ ᱠᱚᱫᱚ ᱪᱟᱥ ᱫᱚᱞᱮ ᱪᱟᱥ ᱠᱚ ᱜᱮᱭᱟ ᱚᱸᱠᱟ ᱞᱮᱠᱟ ᱫᱚᱢᱮ ᱡᱟᱹᱥᱛᱤ ᱦᱚᱸ ᱵᱟᱝ, ᱢᱟᱱᱮ ᱢᱤᱡ ᱢᱤᱫᱴᱟᱝ ᱜᱷᱟᱨᱚᱸᱡᱽ ᱨᱮ ᱢᱳᱴᱟᱢᱩᱴᱤ ᱳᱭ ᱟᱴᱼᱫᱚᱥ ᱴᱤ ᱠᱮᱴᱮᱡ ᱫᱚ ᱜᱟᱱ ᱫᱚᱠᱚ ᱛᱟᱦᱮᱸᱱᱟ᱾
ᱟᱪᱪᱷᱟ ᱜᱚᱝᱠᱮ ᱢᱮᱱ ᱮᱫᱟ ᱛᱟᱦᱮᱞᱮ ᱱᱷᱟᱸᱜ ᱢᱮᱨᱚᱢ ᱪᱟᱹᱥᱤ ᱠᱟᱱ ᱜᱮᱭᱟ ᱯᱮ ᱟᱯᱮ ᱚᱱᱟ ᱫᱷᱟᱨᱮ ᱫᱚ ᱵᱟᱝ?
ᱦᱚᱸ ᱢᱮᱨᱚᱢ ᱟᱫᱚ ᱡᱚᱛᱚ ᱦᱚᱲ ᱡᱚᱛᱚ ᱦᱚᱲ ᱨᱮᱱ ᱫᱚ ᱵᱟᱝ, ᱚᱱᱠᱟ ᱜᱮ᱾ ᱦᱮᱸ ᱜᱟᱹᱭ ᱠᱟᱰᱟ ᱠᱚ ᱢᱮᱱᱟᱜ ᱠᱳᱣᱟ ᱠᱚ ᱛᱟᱠᱚ, ᱦᱩᱸ ᱦᱩᱸ ᱵᱷᱮᱜᱟᱨ ᱵᱷᱮᱜᱟᱨ ᱦᱳᱭ ᱦᱚᱭ᱾
ᱦᱳᱭ ᱛᱚᱵᱮ᱾
ᱧᱮᱞ ᱢᱮ ᱜᱚᱝᱠᱮ ᱟᱵᱚ ᱥᱟᱱᱛᱟᱲ ᱚ ᱚᱲᱟᱜ ᱨᱮᱱ ᱫᱚ ᱢᱟᱱᱮ ᱯᱟᱨᱟᱭ ᱞᱮᱠᱟ ᱜᱮ ᱵᱤᱱ ᱧᱟᱢ ᱠᱚᱣᱟ ᱢᱟᱱᱮ ᱡᱤᱵᱽ ᱡᱤᱭᱟᱹᱞᱤ ᱫᱚᱵᱮᱱ ᱧᱟᱢ ᱠᱚᱜᱮ᱾
ᱦᱮᱸ ᱢᱮᱱᱫᱚ ᱚᱲᱟᱜ ᱠᱚᱨᱮᱱ ᱫᱚ᱾
ᱦᱮᱸ ᱚᱲᱟᱜ ᱠᱷᱚᱱᱟᱱ ᱫᱚ᱾
ᱦᱳᱭ ᱦᱳᱭ᱾ ᱟᱫᱚ ᱜᱚᱝᱠᱮ ᱢᱮᱱᱫᱚ ᱱᱷᱟᱸᱜ ᱟᱯᱮ ᱯᱟᱦᱴᱟ ᱫᱚ ᱱᱷᱟᱸᱜ ᱡᱮᱢᱚᱱ ᱟᱞᱮ ᱯᱟᱦᱴᱟ ᱫᱚ ᱱᱷᱟᱸᱜ ᱢᱮᱨᱚᱢ ᱫᱚ ᱢᱮᱱᱟᱜ ᱫᱚ ᱢᱮᱱᱟᱜ ᱠᱚᱣᱟ, ᱟᱫᱚ ᱥᱟᱱᱟᱢ ᱦᱚᱲ ᱨᱮᱱ ᱫᱚ ᱵᱟᱹᱱᱩᱜ ᱠᱚᱣᱟ ᱚᱱᱠᱟ ᱞᱮᱠᱷᱟ ᱜᱚᱴᱟᱝ ᱦᱳᱭᱛᱚ ᱮᱸ ᱮᱠ ᱥᱚ ᱫᱚᱥ ᱚᱲᱟᱜ ᱜᱟᱱ ᱢᱮᱱᱟᱜ ᱞᱮᱭᱟ, ᱮᱠ ᱥᱚ ᱫᱚᱥ ᱚᱲᱟᱜ ᱜᱟᱱ ᱢᱚᱡᱽᱼᱫᱷᱮ ᱨᱮ ᱢᱚᱴᱟ ᱢᱩᱴᱤ ᱡᱟᱹᱱᱤᱡ ᱚᱸᱭ ᱛᱤᱨᱤᱥ ᱯᱚᱧᱪᱟᱥ ᱡᱚᱱ ᱨᱮᱱ ᱢᱮᱨᱚᱢ ᱢᱮᱱᱟᱜ ᱠᱚᱣᱟ᱾
ᱟᱪᱪᱷᱟ᱾
ᱦᱳᱭ ᱥᱮ ᱜᱚᱝᱠᱮ?
ᱦᱩᱸ ᱦᱩᱸ ᱾
ᱟᱫᱚ ᱱᱷᱟᱸᱜ ᱚᱱᱼᱚᱱᱟ ᱞᱮᱠᱟᱛᱮ ᱱᱷᱟᱸᱜ ᱢᱮᱱᱠᱷᱟᱱ ᱜᱚᱝᱠᱮ ᱱᱩᱝ ᱩᱸᱠᱩ ᱟᱯᱮ ᱫᱚ ᱩᱸ ᱢᱮᱱ ᱫᱳ ᱟᱯᱮ ᱚᱱᱟ ᱯᱟᱦᱴᱟ ᱫᱚ ᱱᱷᱟᱸᱜ ᱢᱮᱨᱚᱢ ᱫᱚ ᱪᱮᱫ ᱪᱮᱫ ᱠᱟᱹᱢᱤ ᱨᱮᱯᱮ ᱞᱟᱜᱟᱣ ᱠᱚᱜᱮᱭᱟ ᱚᱱᱟ ᱠᱚ ᱠᱟᱹᱴᱤᱡ ᱵᱮᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜᱼᱟ?
ᱜᱚᱝᱠᱮ ᱢᱮᱨᱚᱢ ᱠᱚᱫᱚ ᱚᱸᱠᱟ ᱞᱮᱠᱟ ᱟᱵᱚᱣᱟᱜ ᱵᱚᱸᱜᱟ ᱵᱩᱨᱩ ᱦᱚᱸ ᱟᱭᱢᱟ ᱞᱮᱠᱟ ᱜᱮ ᱢᱮᱱᱟᱜ ᱟᱠᱟᱫᱟ, ᱟᱫᱚ ᱚᱱᱟ ᱵᱚᱸᱜᱟ ᱵᱩᱨᱩ ᱠᱚᱨᱮ ᱦᱚᱸᱞᱮ ᱮᱸ ᱵᱮᱵᱷᱟᱨ ᱠᱚᱜᱮᱭᱟ, ᱵᱟ ᱮᱸ ᱡᱟᱦᱟᱸᱱᱟᱜ ᱡᱩᱫᱤ ᱚᱸᱠᱟ ᱮᱸ ᱜᱷᱟᱨᱚᱸᱡᱽ ᱨᱮ ᱡᱩᱫᱤ ᱟᱱᱟᱴ ᱮᱴᱠᱮ ᱴᱚᱬᱮ ᱵᱟ ᱠᱟᱹᱣᱰᱤ ᱨᱮᱱᱟᱜ ᱟᱹᱰᱤ ᱜᱮ ᱞᱟᱠᱛᱤᱵ ᱯᱟᱲᱟᱣ ᱜᱚᱜ ᱮᱱᱟ, ᱟᱫᱚ ᱟᱵᱚ ᱟᱹᱵᱩᱥ ᱥᱟᱱᱛᱟᱲ ᱫᱚᱢ ᱵᱟᱲᱟᱭ ᱜᱮᱭᱟ ᱛᱚ ᱡᱮ ᱚᱸᱠᱟ ᱞᱮᱠᱟ ᱠᱟᱹᱣᱰᱤ ᱨᱮᱫᱚ ᱟᱹᱰᱤᱵᱩᱱ ᱱᱟᱦᱟᱪᱟᱨ ᱜᱮᱭᱟ ᱵᱟᱵᱩᱱ ᱮᱢ ᱞᱮᱜᱮᱡ ᱜᱮᱭᱟ, ᱦᱮᱸ ᱦᱮᱸ ᱟᱫᱚ ᱚᱱᱟᱜᱽ ᱚᱱᱟ ᱠᱷᱟ- ᱪᱮᱛᱟᱱ ᱛᱮ ᱡᱩᱫᱤ ᱚᱸᱠᱟ ᱞᱮᱠᱟ ᱡᱩᱫᱤ ᱞᱟᱹᱠᱛᱤ ᱯᱟᱲᱟᱣ ᱜᱚᱫᱚᱜᱼᱟ, ᱛᱚᱠᱷᱚᱱ ᱫᱚᱠᱚ ᱢᱟᱱᱮ ᱠᱚ ᱟᱹᱠᱷᱨᱤᱧ ᱠᱚᱜ ᱜᱮᱛᱮ ᱚᱱᱟ ᱴᱟᱜ ᱡᱟᱦᱟᱸᱴᱟᱜ ᱟᱱᱟᱴ ᱮᱴᱠᱮ ᱴᱚᱲᱮ ᱨᱮᱠᱚ ᱯᱟᱲᱟᱣ ᱟᱠᱟᱱ ᱫᱚ ᱚᱱᱟ ᱫᱚᱠᱚ ᱥᱚᱞᱦᱮ ᱤᱫᱤᱭᱟ᱾
ᱥᱚᱞᱦᱮ ᱠᱟᱛᱮᱫ ᱠᱚ ᱯᱟᱨᱚᱢᱚᱜᱼᱟ ᱥᱮ ᱪᱮᱫ?
ᱥᱚᱞᱦᱮ ᱠᱟᱛᱮ ᱠᱚ ᱯᱟᱨᱚᱢᱚᱜ
ᱦᱳᱭ ᱜᱚᱝᱠᱮᱦ, ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ, ᱟᱞᱮ ᱥᱮᱡ ᱡᱟᱦᱟᱸ ᱞᱮᱠᱟ ᱟᱞᱮ ᱦᱚᱸ ᱢᱮᱨᱚᱢ ᱪᱟᱥ ᱠᱟᱛᱮᱡ ᱡᱟᱦᱟᱸ ᱞᱮᱠᱟ ᱟᱞᱮ ᱫᱚ ᱜᱚᱝᱠᱮ ᱢᱮᱱᱫᱚ ᱢᱮᱱ ᱜᱟᱱᱚᱜᱼᱟ ᱵᱩᱨᱩ ᱫᱤᱥᱚᱢ ᱜᱮᱞᱮ ᱯᱟᱲᱟᱜᱼᱟ ᱛᱚ, ᱟᱫᱚ ᱜᱚᱝᱠᱮ ᱢᱮᱨᱚᱢ ᱪᱟᱥ ᱦᱚᱸ ᱮᱸ ᱦᱮᱸ ᱢᱮᱱ ᱟᱧ ᱪᱟᱥ ᱦᱚᱸ ᱚᱱᱮ ᱦᱚᱲ ᱡᱚᱲ ᱵᱟᱝᱠᱷᱟᱱ ᱫᱚ ᱫᱚᱢᱮ ᱮᱠᱴᱚ ᱫᱚ ᱱᱟᱯᱟᱭ ᱫᱚ ᱵᱟᱝ ᱦᱩᱭᱩᱜᱼᱟ ᱦᱮᱸ ᱥᱮ ᱵᱟᱝ?
ᱫᱚ ᱟᱞᱮ ᱦᱚᱸ ᱜᱚᱝ- ᱠᱮ ᱚᱸᱠᱟ ᱞᱮᱠᱟ ᱫᱚ ᱵᱮᱱ ᱞᱟᱹᱭᱼᱮᱫ ᱞᱮᱠᱷᱟᱱ ᱫᱚ ᱟᱞᱮ ᱦᱚᱸᱞᱮ ᱵᱩᱨᱩ ᱫᱤᱥᱚᱢ ᱠᱟᱱ ᱜᱮᱭᱟ, ᱟᱫᱚ ᱟᱞᱮ ᱴᱷᱮᱫ ᱫᱚ ᱢᱟᱱᱮ ᱟᱹᱛᱤᱧ ᱡᱟᱸᱜᱟ ᱢᱟᱱᱮ ᱜᱟᱹᱭ ᱠᱟᱰᱟ ᱠᱚ ᱟᱹᱛᱤᱧ ᱨᱮᱱᱟᱜ ᱢᱮᱨᱚᱢ ᱵᱷᱤᱰᱤ ᱠᱚ ᱟᱹᱛᱤᱧᱱᱟ ᱚᱱᱠᱟ ᱞᱮᱠᱟ᱾ ᱚᱱᱟ ᱡᱟᱭᱜᱟ ᱫᱚ ᱢᱟᱱᱮ ᱟᱹᱰᱤ ᱜᱮ ᱢᱮᱱᱟᱜ ᱟᱠᱟᱫ ᱛᱮ ᱫᱚᱦᱚ ᱠᱚᱣᱟ ᱟᱞᱮ ᱴᱷᱮᱱ ᱠᱚ ᱦᱚᱲ ᱫᱚ ᱦᱮᱸ ᱾ ᱱᱮᱛᱟᱨ ᱫᱤᱱ ᱫᱚ ᱟᱹᱰᱤ ᱥᱩᱵᱤᱫᱷᱟ ᱧᱮᱞᱢᱮᱱ ᱟᱞᱮᱥᱮᱱ ᱵᱩᱨᱩ ᱢᱮᱱᱟᱜ ᱟᱠᱟᱫᱟ, ᱵᱩᱨᱩ ᱨᱮᱠᱚ ᱞᱟᱜᱟ ᱫᱮᱡ ᱠᱚᱭᱟ ᱛᱟᱨᱯᱚᱨᱮ ᱚᱱᱟ ᱵᱩᱨᱩ ᱫᱷᱟᱨᱮ ᱠᱚᱨᱮ ᱜᱮ ᱫᱩᱲᱩᱵ ᱠᱚᱣᱟ ᱜᱩᱯᱤ ᱠᱚ ᱦᱮᱸ ᱾ ᱚᱱᱟ ᱟᱹᱰᱤ ᱦᱚᱸ ᱟᱹᱰᱤ ᱵᱟᱛᱟᱨ ᱤᱭᱟᱹ ᱢᱟᱱᱮ ᱪᱮᱫ ᱤᱧ ᱞᱟᱹᱭᱟ ᱜᱚᱝᱠᱮ ᱢᱟᱱᱮ ᱟᱹᱰᱤ ᱵᱟᱛᱟᱨ ᱯᱷᱤᱞᱥ ᱵᱩᱡᱷᱟᱹᱜᱼᱟ᱾ ᱚᱱᱟ ᱵᱩᱨᱩ ᱨᱮ ᱫᱮᱡ ᱪᱮᱸᱬᱮ ᱦᱳᱭ ᱾ ᱦᱳᱭ ᱪᱮᱸᱬᱮ ᱪᱩᱯᱲᱤ ᱠᱚᱠᱚ ᱨᱟᱜᱟ, ᱜᱟᱹᱭ ᱜᱟᱰᱟ ᱠᱚ ᱟᱹᱛᱤᱧᱟ ᱛᱟᱯᱚᱨᱮ ᱱᱮᱛᱟᱨ ᱜᱮ ᱜᱚᱢᱠᱮ ᱧᱮᱞ ᱵᱮᱱ ᱢᱳᱵᱟᱭᱤᱞ ᱠᱚ ᱛᱳᱜ ᱠᱟᱱᱛᱮ, ᱢᱳᱵᱟᱭᱤᱞ ᱠᱚ ᱤᱫᱤ ᱵᱟᱲᱟ ᱦᱩᱭᱩᱜᱼᱟ ᱜᱩᱯᱤ ᱜᱮ ᱾ ᱞᱟᱦᱟ ᱛᱮᱫᱚ ᱠᱤᱱᱛᱩ ᱢᱟᱱᱮ ᱥᱮᱸᱫᱽᱨᱟ ᱛᱟᱯᱚᱨᱮ ᱥᱮᱸᱫᱽᱨᱟ ᱨᱮᱱᱟᱜ ᱡᱟᱦᱟᱸ ᱞᱟᱜ ᱠᱟᱛᱮ ᱡᱤᱞ ᱡᱚᱢ ᱚᱱᱟ ᱨᱮᱱᱟᱜ ᱢᱟᱱᱮ ᱨᱟᱹᱥᱠᱟᱹ ᱜᱮ ᱵᱷᱮᱜᱟᱨ ᱛᱟᱦᱮᱸ ᱠᱟᱱᱟ ᱜᱚᱢᱠᱮ ᱾
ᱦᱳᱭ ᱜᱚᱢᱠᱮ ᱚᱱᱟ ᱨᱮᱱᱟᱜ ᱨᱟᱹᱥᱠᱟᱹ ᱜᱮ ᱵᱷᱮᱜᱟᱨ ᱛᱟᱦᱮᱸ ᱠᱟᱱᱟ, ᱟᱨ ᱜᱚᱢᱠᱮ ᱥᱮᱫᱟᱭ ᱛᱮᱱᱟᱜ ᱢᱮᱱ ᱫᱚ ᱵᱤᱨ ᱵᱩᱨᱩ ᱠᱚᱨᱮᱫ ᱦᱚᱸ ᱟᱹᱰᱤ ᱢᱮᱱᱫᱚ ᱟᱹᱰᱤ ᱜᱟᱱ ᱜᱮ ᱡᱤᱵᱽ ᱡᱤᱭᱟᱹᱞᱤ ᱡᱮᱢᱚᱱ ᱢᱟᱱᱮ ᱧᱩᱛᱩᱢ ᱞᱟᱹᱭ ᱞᱮᱠᱷᱟ ᱫᱚ ᱜᱚᱢᱠᱮ ᱨᱩᱰᱟᱹ ᱠᱷᱚᱱᱟᱜ ᱛᱩᱭᱩ ᱠᱷᱚᱱᱟᱜ, ᱦᱟᱰᱜᱟᱨ ᱠᱷᱚᱱᱟᱜ ᱠᱩᱞᱟᱹᱭ ᱠᱷᱚᱱᱟᱜ ᱟᱨᱚ ᱮᱢᱟᱱ ᱛᱮᱢᱟᱱ ᱚᱱᱠᱟ ᱢᱮᱱᱟᱜ ᱠᱚᱣᱟ ᱦᱮᱸ ᱟᱨ ᱱᱮᱛᱟᱨ ᱫᱚ ᱜᱚᱢᱠᱮ ᱱᱟᱜ ᱠᱟᱹᱴᱤᱡ ᱩᱱᱠᱩ ᱠᱚᱦᱚᱸ ᱱᱟᱜ ᱠᱚ ᱢᱟᱞᱚᱴ ᱪᱟᱞᱟᱜ ᱠᱟᱱᱟ, ᱟᱵᱚ ᱢᱟᱹᱱᱢᱤ ᱠᱚᱣᱟᱜ ᱮᱸ ᱵᱷᱩᱞ ᱵᱨᱟᱱᱛᱤ ᱠᱷᱟᱹᱛᱤᱨ ᱛᱮ ᱦᱮᱸ ᱥᱮ ᱵᱟᱝ ᱾
ᱦᱳᱭ, ᱦᱳᱭ, ᱦᱳᱭ᱾ ᱟᱫᱚ ᱜᱚᱢᱠᱮ ᱟᱯᱮ ᱥᱮᱫ ᱫᱚ ᱚᱱᱠᱟ ᱞᱮᱠᱟ ᱫᱚ ᱦᱩᱲᱩ ᱫᱚ ᱛᱤᱱ ᱵᱟᱨ ᱛᱤᱱᱟᱹᱜ ᱵᱷᱟᱨ ᱠᱚᱠᱚ ᱪᱟᱥᱟ?
ᱜᱚᱝᱠᱮ ᱟᱞᱮ ᱫᱚ ᱜᱮᱞ ᱵᱟᱨ ᱦᱟᱸᱜ ᱵᱚᱸᱜᱟ ᱨᱮᱱᱟᱜ ᱢᱮᱱ ᱦᱩᱲᱩ ᱫᱚ ᱦᱩᱲᱩ ᱪᱟᱥ ᱡᱩᱫᱤ ᱠᱚ ᱞᱟᱹᱭᱟ ᱜᱚᱝᱠᱮ, ᱦᱩᱲᱩ ᱨᱮᱱᱟᱜ ᱟᱞᱮ ᱫᱚ ᱥᱮᱨᱢᱟ ᱨᱮ ᱢᱤᱫ ᱫᱷᱟᱣ ᱜᱮᱞᱮ ᱪᱟᱥᱟ, ᱱᱤᱨᱚᱱ ᱫᱚ ᱢᱟᱱᱮ ᱵᱟᱝ ᱦᱩᱭᱩᱜ ᱢᱟᱱᱮ ᱢᱟᱱᱮ ᱪᱟᱥ ᱵᱟᱝ ᱜᱟᱱᱚᱜᱼᱟ᱾ ᱠᱟᱨᱚᱱ ᱜᱚᱝᱠᱮ ᱟᱞᱮ ᱯᱟᱦᱴᱟ ᱫᱚ ᱢᱮᱱᱫᱚ ᱚᱱᱠᱟ ᱚᱱᱠᱟ ᱥᱮᱞᱚ ᱠᱚᱦᱚᱸ ᱢᱤᱱᱤ ᱠᱚᱦᱚᱸ ᱵᱟᱪᱩᱜ ᱟᱹᱱᱤᱡ, ᱟᱨ ᱛᱟᱯᱚᱨᱮ ᱜᱟᱰᱟ ᱜᱟᱹᱰᱭᱟᱹ ᱢᱮᱱᱟᱜᱼᱟ᱾ ᱜᱟᱰᱟ ᱜᱟᱹᱰᱭᱟᱹ ᱦᱚᱸᱛᱚ ᱮ ᱫᱟᱜ ᱫᱟᱜ ᱵᱮᱜᱚᱨ ᱜᱮ ᱚᱱᱟ ᱢᱟ ᱾
ᱦᱳᱭ, ᱦᱳᱭ ᱾
ᱦᱳᱭ ᱟᱫᱚ ᱚᱱᱮ ᱚᱱᱠᱟ ᱵᱟᱭ ᱫᱟᱜ ᱵᱟᱲᱟ ᱞᱮᱠᱷᱟᱱ ᱫᱚ, ᱜᱚᱝᱠᱮ ᱚᱱᱮ ᱱᱤᱨᱚᱱ ᱪᱟᱥ ᱫᱚ ᱵᱟᱝ ᱦᱩᱭᱩᱜ ᱛᱟᱞᱮᱭᱟ ᱟᱨ ᱥᱤᱛᱩᱝ ᱫᱤᱱ ᱪᱟᱹᱛ ᱵᱟᱹᱭᱥᱟᱹᱠᱷ ᱫᱤᱱ ᱫᱚ ᱡᱮᱢᱚᱱ ᱜᱚᱝᱠᱮ ᱱᱚᱜᱼᱚᱭ ᱱᱟ ᱵᱷᱤᱱᱰᱤ ᱠᱚᱦᱚᱸ ᱨᱚᱦᱚᱭ ᱵᱟᱲᱟ ᱠᱟᱜᱼᱟ, ᱛᱩᱨᱢᱩᱡᱽ ᱠᱚᱞᱮ ᱨᱚᱦᱚᱭ ᱵᱟᱲᱟ ᱠᱟᱜᱼᱟ, ᱱᱚᱜᱼᱱᱟ ᱠᱚᱛᱮᱜ ᱜᱮ ᱡᱟ ᱩᱰᱟᱹᱝ ᱜᱮ ᱯᱚᱭᱥᱟ ᱠᱩᱲᱤ ᱦᱩᱭᱩᱜ ᱱᱤᱭᱟᱹ ᱠᱚᱜᱮ ᱞᱮ ᱥᱚᱨᱟ ᱵᱚᱨᱟᱭᱟ ᱜᱷᱟᱨᱚᱸᱡᱽ ᱞᱟᱹᱜᱤᱫ ᱾
ᱟᱪᱪᱷᱟ ᱾
ᱦᱳᱭ, ᱦᱳᱭ ᱾ ᱚᱱᱮ ᱚᱱᱠᱟ ᱛᱟᱦᱚᱞᱮ ᱜᱚᱝᱠᱮ ᱟᱯᱮᱥᱮᱫ ᱫᱚ ᱚᱠᱟᱮ ᱱᱤᱭᱟᱹ ᱫᱚ ᱦᱩᱲᱩ ᱫᱚ ᱛᱤᱱᱟᱹᱜ ᱥᱮ ᱢᱟᱱᱮ ᱛᱤᱱᱟᱜ ᱜᱮᱞ ᱵᱟᱨ ᱵᱚᱸᱜᱟ ᱨᱮ ᱛᱤᱱᱟᱹᱜ ᱵᱟᱨ ᱯᱮ ᱪᱟᱥᱟ?
ᱜᱚᱝᱠᱮ ᱟᱞᱮ ᱦᱚᱸ ᱚᱱᱠᱟ ᱞᱮᱠᱟ ᱫᱚ ᱵᱩᱨᱩ ᱫᱤᱥᱚᱢ ᱠᱟᱱᱟᱞᱮ, ᱟᱨ ᱛᱟᱦᱚᱞᱮ ᱠᱷᱟᱱ ᱚᱱᱠᱟ ᱜᱮᱞ ᱵᱟᱨ ᱦᱮᱸ ᱵᱚᱸᱜᱟ ᱨᱮᱫᱚ ᱟᱞᱮ ᱦᱚᱸ ᱢᱤᱫ ᱫᱷᱟᱣ ᱜᱮᱞᱮ ᱪᱟᱥᱟ ᱱᱚᱣᱟ ᱥᱮᱨᱢᱟ ᱡᱟᱹᱲᱤ ᱵᱷᱚᱨᱥᱟ ᱜᱮ ᱾ ᱟᱫᱚ ᱟᱞᱮ ᱦᱚᱸ ᱚᱠᱟ ᱦᱚᱲᱟ ᱦᱳᱲᱳ ᱠᱚ ᱨᱟᱠᱟᱵ ᱵᱟᱲᱟ ᱠᱟᱛᱮᱫ ᱫᱚ ᱟᱫᱚ ᱡᱟᱜᱽᱜᱮ ᱟᱲᱟᱜ ᱚᱱᱟ ᱜᱮ ᱜᱷᱟᱨᱚᱡᱽ ᱡᱚᱢ ᱞᱟᱹᱜᱤᱜ ᱟᱲᱟᱜ ᱥᱟᱠᱟᱢ ᱵᱟ ᱥᱚᱵᱽᱡᱤ ᱠᱚᱫᱚ ᱪᱟᱥ ᱜᱮ ᱦᱳᱭᱩᱜ-ᱟ᱾ ᱦᱩᱸ, ᱦᱩᱸ ᱪᱟᱥ ᱵᱟᱲᱟᱭ ᱜᱮᱭᱟᱞᱮ ᱛᱩᱲᱤ ᱠᱚᱞᱮ ᱮᱨ ᱜᱮᱭᱟ ᱦᱟᱸᱜ ᱾ ᱛᱟᱯᱚᱨᱮ ᱚᱱᱠᱟ ᱜᱮ ᱪᱟᱥ ᱡᱮ ᱡᱟᱨ ᱡᱮᱢᱚᱱ ᱡᱟᱦᱟᱸ ᱪᱮᱫ ᱞᱮᱠᱟ ᱠᱚ ᱠᱩᱥᱤᱭᱟᱜ-ᱟ ᱵᱟᱠᱚ ᱠᱩᱥᱤᱭᱟᱜ-ᱟ ᱚᱱᱠᱟ ᱠᱚ ᱪᱟᱥ ᱾
ᱦᱳᱭ, ᱦᱳᱭ, ᱦᱳᱭ ᱾
ᱟᱫᱚ ᱜᱚᱝᱠᱮ ᱯᱩᱠᱷᱨᱤ ᱠᱚᱨᱮᱱᱟᱜ ᱫᱟᱜ ᱢᱮᱱᱟᱜ ᱛᱮ ᱢᱟᱱᱮ ᱚᱱᱟ ᱠᱚᱠᱚ ᱪᱟᱥ ᱵᱟᱲᱟᱭᱟ ᱡᱮᱢᱚᱱ ᱚᱲᱟᱜ ᱡᱚᱢ ᱫᱚ ᱪᱟᱞᱟᱜ ᱛᱟᱢ ᱪᱟᱞᱟᱜ ᱞᱮᱠᱟ᱾
ᱦᱳᱭ ᱜᱚᱝᱠᱮ ᱟᱨ ᱟᱵᱚ ᱢᱟᱹᱱᱢᱤ ᱡᱟᱦᱟᱸ ᱨᱮᱵᱚᱱ ᱛᱮᱦᱮᱸᱱᱟ ᱚᱸᱰᱮ ᱱᱟᱹᱭ ᱱᱟᱞᱟ ᱯᱩᱠᱷᱨᱤ ᱢᱟ ᱱᱤᱦᱟᱹᱛᱤ ᱛᱟᱦᱮᱸᱱ ᱫᱚᱨᱠᱟᱨ ᱠᱟᱱᱟ ᱟᱨ ᱦᱳᱭᱛᱚ ᱮᱸᱫ ᱢᱮᱱ ᱫᱟ ᱟᱵᱚ ᱢᱟ ᱵᱩᱨᱩ ᱫᱤᱥᱚᱢ ᱠᱷᱟᱛᱤᱨ ᱦᱳᱭᱛᱚ ᱫᱚᱢᱮ ᱢᱟᱱᱮ ᱫᱚᱢᱮ ᱮᱠᱴᱟ ᱮᱸᱴᱠᱮ ᱴᱚᱬᱮ ᱫᱚ ᱵᱟᱝ ᱦᱩᱭᱳᱜ ᱛᱟᱵᱚᱱᱟ ᱱᱤᱭᱟᱹ ᱫᱟᱜ ᱠᱚᱨᱮᱱᱟᱜ ᱫᱚ, ᱢᱮᱱᱠᱷᱟᱱ ᱜᱚᱝᱠᱮ ᱡᱟᱦᱟᱸᱱᱟᱜ ᱴᱟᱸᱰᱤ ᱫᱤᱥᱚᱢ ᱠᱚ ᱯᱟᱲᱟᱜ ᱠᱟᱱᱟ, ᱩᱱᱠᱩ ᱫᱚ ᱜᱚᱝᱠᱮ ᱪᱮᱫ ᱞᱮᱠᱟ ᱠᱚᱣᱟᱭ ᱫᱟᱜ ᱠᱷᱟᱱ ᱥᱚᱠᱛᱚᱭ ᱫᱟᱜᱟ ᱯᱩᱨᱟᱹᱭ ᱵᱳᱦᱮᱞ ᱠᱚᱣᱟ ᱟᱨ ᱵᱟᱠᱷᱟᱱ ᱫᱚ ᱵᱟᱭ ᱫᱟᱜ ᱵᱟᱲᱟᱭᱟ᱾
ᱦᱳᱭ ᱧᱮᱞ ᱵᱮᱱ ᱜᱚᱝᱠᱮ ᱱᱮᱛᱟᱨ ᱫᱚ ᱟᱰᱤ ᱥᱩᱵᱤᱫᱷᱟ ᱜᱮᱭᱟ ᱵᱩᱨᱩ ᱫᱤᱥᱚᱢ ᱦᱚᱸ, ᱠᱟᱨᱚᱱ
ᱦᱳᱭ᱾
ᱠᱟᱴᱤᱡ ᱫᱟᱜ ᱛᱮᱜᱮ ᱠᱷᱮᱛ ᱠᱚ ᱫᱟᱜ ᱜᱚᱫᱚᱜ-ᱟ ᱵᱩᱨᱩ ᱫᱷᱟᱨᱮ ᱠᱚᱨᱮᱱᱟᱜ ᱫᱚ,
ᱦᱳᱭ ᱜᱚᱝᱠᱮ ᱟᱨ ᱛᱟᱨᱯᱚᱨᱮ ᱦᱳᱭᱛᱳ ᱡᱟ ᱢᱟᱱᱮ ᱡᱟᱦᱟᱸ ᱛᱤᱱᱟᱹᱜ ᱫᱟᱜ ᱮ ᱫᱟᱭ ᱥᱮ ᱥᱟᱱᱟᱢ ᱢᱟᱱᱮ ᱥᱟᱱᱟᱢ ᱫᱟᱜ ᱜᱮ ᱚᱱᱟ ᱵᱩᱨᱩ ᱠᱚᱨᱮᱱᱟᱜ ᱡᱚᱛᱚ ᱥᱚᱛ ᱥᱚᱛ ᱞᱤᱸᱜᱤ ᱟᱬᱜᱚ ᱠᱟᱛᱮᱫ ᱟᱵᱚᱣᱟᱜ ᱠᱷᱮᱛ ᱨᱮ ᱵᱟᱹᱫᱽ ᱨᱮ ᱵᱟᱹᱭᱦᱟᱹᱲ ᱨᱮ
ᱦᱮᱸ ᱦᱳᱭ ᱦᱳᱭ ᱦᱳᱭ ᱟᱨ ᱜᱚᱝᱠᱮ ᱟᱵᱚ ᱫᱚ ᱢᱟᱱᱮ ᱥᱮᱫᱟᱭ ᱠᱷᱚᱱᱟᱜ ᱜᱮ ᱢᱟᱱᱮ ᱚᱱᱠᱟ ᱞᱮᱠᱟ ᱵᱟᱡᱟᱨ ᱥᱟᱦᱟᱨ ᱨᱮᱱ ᱛᱟᱦᱮᱸ ᱦᱚᱲ ᱫᱚᱵᱚᱱ ᱵᱟᱝ ᱠᱟᱱᱟ ᱟᱵᱚ ᱫᱚ, ᱟᱨ ᱥᱮᱫᱟᱭ ᱦᱟᱯᱲᱟᱢ ᱠᱚ ᱵᱤᱨ ᱦᱟᱸ ᱦᱟᱸ ᱵᱤᱨ ᱵᱩᱨᱩ ᱦᱮᱸ ᱢᱟᱜ ᱯᱷᱟᱨᱪᱟ ᱠᱟᱛᱮ ᱵᱟ ᱚᱱᱟ ᱵᱤᱨ ᱵᱩᱨᱩ ᱠᱚᱨᱮ ᱠᱚ ᱛᱟᱦᱮᱸ ᱠᱟᱛᱮ ᱠᱟ ᱡᱤᱭᱟᱹᱱ ᱠᱚ ᱠᱷᱟᱸᱰᱟᱣ ᱠᱟᱫᱟ ᱟᱫᱚ ᱱᱤᱛ ᱦᱚᱸ ᱡᱟᱦᱟᱸ ᱠᱚᱨᱮ ᱦᱮᱸ ᱟᱛᱩ ᱚᱲᱟᱜ ᱠᱚᱨᱮ ᱫᱚ ᱧᱮᱞ ᱵᱮᱱ ᱵᱤᱨ ᱵᱩᱨᱩ ᱠᱚᱨᱮ ᱜᱮ ᱵᱮᱥᱤ ᱟᱵᱚ ᱦᱚᱲ ᱫᱚ ᱢᱮᱱᱟᱜ ᱠᱟᱜ ᱵᱩᱱᱟ ᱵᱟᱡᱟᱨ ᱠᱚᱨᱮ ᱫᱚ ᱱᱮᱛᱟᱨ ᱫᱤᱱ ᱫᱤᱱ ᱛᱮ ᱦᱮᱸ ᱪᱟᱠ ᱵᱟ ᱚᱞᱚᱜ ᱯᱟᱲᱦᱟᱣ ᱠᱟᱛᱮ ᱦᱮᱸ ᱡᱟᱦᱟᱸᱭ ᱠᱚ ᱪᱟᱠᱨᱤ ᱵᱟᱠᱨᱤᱭ ᱫᱟ ᱩᱝ ᱠᱩ ᱜᱮ ᱵᱟᱡᱟᱨ ᱥᱮᱫ ᱫᱚᱠᱚ ᱦᱮᱡ ᱠᱟᱱᱟ᱾
ᱦᱳᱭ ᱜᱚᱝᱠᱮ ᱢᱟᱱᱮ ᱮᱸᱫ ᱢᱮᱱ ᱜᱟᱱᱚᱜᱼᱟ ᱜᱚᱝᱠᱮ ᱚᱱᱠᱟᱱ ᱦᱚᱲ ᱠᱚ ᱥᱮᱱ ᱠᱟᱱᱟ ᱡᱟᱦᱟᱸᱭ ᱫᱚ ᱦᱳᱭᱛᱳ ᱚᱲᱟᱜ ᱨᱮᱱᱟᱜ ᱜᱷᱟᱨᱚᱸᱡᱽ ᱠᱟᱹᱴᱤᱡ ᱢᱮᱱᱮ ᱴᱟᱠᱟ ᱯᱚᱭᱥᱟ ᱨᱮᱱᱟᱜ ᱚᱵᱷᱟᱵᱽ ᱢᱮᱱᱟᱜᱼᱟ ᱟᱱᱟᱴ ᱢᱮᱱᱟᱜᱼᱟ ᱚᱱᱟ ᱠᱷᱟᱹᱛᱤᱨ ᱮ ᱥᱮᱱ ᱠᱟᱱᱟ ᱛᱩᱢᱟᱹᱞ ᱢᱟᱱᱮ ᱴᱟᱠᱟ ᱯᱚᱭᱥᱟ ᱛᱩᱢᱟᱹᱞᱮ ᱥᱮᱱ ᱠᱟᱱᱟ ᱟᱨ ᱠᱷᱟᱱ ᱮᱸᱜ ᱡᱟᱦᱟᱸᱭ ᱫᱚ ᱦᱳᱭᱛᱳ ᱴᱟᱠᱟ ᱯᱚᱭᱥᱟ ᱥᱟᱸᱜᱮ ᱧᱚᱜ ᱢᱮᱱᱟᱜ ᱛᱟᱭᱟ ᱴᱟᱠᱟ ᱠᱟᱹᱣᱰᱤ ᱰᱷᱮᱨ ᱢᱮᱱᱟᱜ ᱛᱟᱭᱟ ᱩᱱᱤ ᱫᱚ ᱡᱟᱦᱟᱸ ᱛᱤᱱᱟᱜ ᱢᱮᱱᱫᱚ ᱜᱚᱝᱠᱮ ᱢᱮᱱ ᱫᱟᱵᱚᱱ ᱪᱟᱠᱨᱤ ᱚᱱᱠᱟᱱ ᱪᱟᱠ ᱨᱤ ᱦᱚᱲ ᱢᱮᱱᱟᱜ ᱠᱚᱣᱟ ᱚᱱᱠᱟ ᱟᱨ ᱵᱟᱠᱷᱟᱱ ᱟᱵᱚ ᱟᱛᱩ ᱚᱲᱟᱜ ᱨᱮᱱ ᱦᱚᱲ ᱫᱚ ᱛᱟᱦᱮᱸᱱᱟ ᱵᱟᱡᱟᱨ ᱥᱟᱦᱟᱨ ᱨᱮᱫᱚ ᱫᱚᱢᱮ ᱮᱠᱴᱟ ᱫᱚ ᱵᱟᱵᱚᱱ ᱛᱟᱦᱮᱸ ᱫᱮᱲᱮᱭᱟᱜ-ᱟ ᱡᱟᱹᱱᱤᱡ ᱟᱞᱤᱧᱟᱜ ᱢᱮᱱ
ᱦᱮᱸ
ᱦᱳᱭ᱾
ᱜᱚᱝᱠᱮ ᱟᱫᱚ ᱱᱮᱛᱟᱨ ᱦᱳᱭ ᱱᱮᱛᱟᱨ ᱫᱚ ᱧᱮᱞ ᱵᱮᱱ ᱢᱟᱱᱮ ᱢᱟᱱᱮ ᱳᱭ ᱢᱚᱴᱟ ᱢᱩᱴᱤ ᱥᱟᱱᱛᱟᱲ ᱠᱚᱜᱮ ᱵᱟᱡᱟᱨ ᱥᱟᱦᱟᱨ ᱠᱚᱨᱮ ᱠᱚ ᱛᱮᱦᱮᱸᱱ ᱠᱟᱱᱟ᱾ ᱟᱫᱚ ᱩᱝᱠᱩ ᱚᱱᱟ ᱵᱟᱡᱟᱨ ᱥᱟᱦᱟᱨ ᱨᱮ ᱛᱮᱦᱮᱸ ᱛᱮᱦᱮᱸ ᱛᱮ ᱟᱛᱳ ᱨᱮᱱᱟᱜ ᱡᱟ ᱦᱮᱸ ᱮᱱᱮᱡ ᱥᱮᱨᱮᱧ ᱵᱟ ᱛᱩᱝ ᱴᱟᱢᱟᱠ ᱨᱩ ᱚᱱᱟ ᱠᱚᱠᱚ ᱦᱤᱲᱤᱧᱮᱫ ᱛᱟᱵᱚᱱᱟ ᱱᱚᱣᱟ ᱵᱟᱨᱮᱛᱮ ᱟᱵᱮᱱ ᱪᱮᱫ ᱵᱮᱱ ᱞᱟᱹᱭ᱾
ᱜᱚᱝᱠᱮ ᱟᱞᱤᱧ ᱱᱤᱭᱟᱹ ᱵᱟᱨᱮ ᱛᱮᱫᱚ ᱞᱤᱧ ᱞᱟᱹᱭᱟ ᱥᱟᱱᱟᱢ ᱜᱟᱨᱡᱮᱱ ᱠᱚ ᱢᱮᱱᱫᱚ ᱟᱭᱳ-ᱵᱟᱵᱟ ᱮᱸ ᱢᱮᱱᱫᱚ ᱮᱸᱜᱟᱛ ᱟᱵᱟᱛ ᱠᱚ ᱱᱩᱠᱩ ᱪᱤᱱᱛᱟᱹ ᱵᱷᱟᱵᱽᱱᱟ ᱞᱟᱜᱟᱣ ᱠᱚᱣᱟ ᱚᱞ ᱯᱟᱲᱦᱟᱣ ᱥᱟᱶ-ᱥᱟᱶᱛᱮᱭᱟᱜ ᱟᱵᱚᱣᱟᱜ ᱡᱩᱫᱤ ᱞᱟᱭ-ᱞᱟᱠᱪᱟᱨ ᱟᱵᱚ ᱥᱟᱱᱛᱟᱲ ᱥᱚᱢᱟᱡᱽ ᱨᱮᱱᱟᱜ ᱞᱟᱭ-ᱞᱟᱠ ᱪᱟᱨ ᱡᱩᱫᱤ ᱱᱟᱭ ᱨᱮ ᱱᱟᱯᱟᱭ ᱨᱮ ᱥᱮ ᱦᱟᱯᱮᱱ ᱫᱤᱱ ᱡᱩᱫᱤ ᱫᱚᱦᱚ ᱞᱟᱜᱟᱣ ᱵᱚᱱᱟ ᱛᱟᱦᱟᱞᱮ ᱱᱤᱛᱚᱜ ᱱᱟᱦᱟᱸᱜ ᱨᱮᱱ ᱩᱸ ᱩᱸ ᱱᱟᱦᱟᱸᱜ ᱨᱮᱱ ᱯᱟᱹᱴᱷᱩᱣᱟᱹ ᱠᱚ ᱥᱮ ᱢᱮᱱᱫᱚ ᱛᱤᱨᱞᱟᱹ ᱠᱚ ᱥᱟᱱᱟᱢ ᱠᱚᱜᱮ ᱚᱞ ᱯᱟᱲᱦᱟᱣ ᱥᱟᱶ-ᱥᱟᱶ ᱛᱮᱜᱮ ᱱᱩᱠᱩ ᱦᱚᱸ ᱮᱸᱫ ᱢᱮᱱᱫᱚ ᱮᱸᱫ ᱟᱵᱚ ᱢᱮᱱᱫᱚ ᱟᱹᱛᱩ ᱚᱲᱟᱜ ᱨᱮᱱᱟᱜ ᱡᱟᱦᱟᱸ ᱵᱟᱦᱟ ᱯᱚᱨᱚᱵᱽ ᱥᱚᱦᱚᱨᱟᱭ ᱯᱚᱨᱚᱵᱽ ᱱᱚ ᱟᱨᱚ ᱮᱢᱟᱱ ᱮᱢᱟᱱ ᱟᱹᱰᱤ ᱜᱟᱱ ᱢᱮᱱᱟᱜ ᱛᱟᱵᱚᱱᱟ ᱛᱚ ᱪᱷᱟᱹᱴᱭᱟᱹᱨ ᱠᱚᱨᱮᱜ ᱵᱟᱯᱞᱟ ᱠᱚᱨᱮᱜ ᱦᱳᱭᱛᱳ ᱡᱟᱦᱟᱸ ᱞᱮᱠᱟ ᱜᱮ ᱢᱮᱱᱟᱜ ᱛᱟᱵᱚᱱ ᱱᱤᱭᱟᱹ ᱠᱚᱨᱮ ᱱᱤᱦᱟᱹᱛᱤ ᱟᱵᱚ ᱟᱜᱩ ᱫᱚᱨᱠᱟᱨ ᱛᱟᱵᱩᱱ ᱡᱟᱦᱟᱸᱭ ᱜᱤᱫᱽᱨᱟᱹ ᱦᱳᱭᱛᱳ ᱵᱟᱭᱨᱮ ᱨᱮᱵᱚᱱ ᱵᱷᱩᱨᱭᱛᱤᱭ ᱠᱮᱫᱮᱭᱟ ᱥᱮᱵᱚᱱ ᱚᱞ ᱯᱟᱲᱦᱟᱣ ᱦᱩᱪᱩᱭᱤ ᱠᱟᱱᱟᱭ ᱤᱛᱩᱱ ᱟᱥᱲᱟ ᱨᱮ ᱦᱮᱸ ᱟᱨ ᱛᱚᱵᱮ ᱟᱱᱤᱡ ᱜᱮ ᱜᱚᱝᱠᱮ ᱱᱤᱭᱟᱹ ᱠᱚᱵᱚᱱ ᱟᱸᱜᱚᱪ ᱫᱟᱲᱮᱭᱟᱜ-ᱟ ᱥᱟᱶᱛᱮ ᱜᱚᱝᱠᱮ ᱡᱟᱦᱟᱸᱭ ᱦᱳᱭᱛᱳ ᱟᱹᱛᱩ ᱚᱲᱟᱜ ᱨᱮ ᱡᱟᱦᱟᱸᱭ ᱜᱤᱫᱽᱨᱟᱹ ᱛᱟᱦᱮᱱ ᱠᱟᱱᱟᱭ ᱜᱚᱢᱠᱮ ᱩᱱᱤ ᱫᱚ ᱠᱤᱱᱛᱩ ᱥᱟᱱᱟᱢᱟᱜ ᱜᱮ ᱠᱤᱱᱛᱩ ᱩᱱᱤ ᱫᱚᱭ ᱟᱸᱜᱚᱪ ᱮᱫᱟ ᱠᱟᱨᱚᱱ ᱩᱱᱤ ᱫᱚ ᱟᱹᱛᱩ ᱚᱲᱟᱜ ᱨᱮ ᱛᱟᱦᱮᱸ ᱠᱮᱛᱮᱜ ᱥᱟᱱᱟᱢᱟᱜ ᱞᱟᱹᱭ ᱞᱟᱠ ᱪᱟᱨ ᱨᱮ ᱢᱮ ᱢᱮᱥᱟ ᱢᱮᱱᱟᱭᱟ ᱥᱟᱶᱛᱮ ᱡᱟᱦᱟᱸ ᱛᱤᱱᱟᱹᱜ ᱜᱮ ᱦᱩᱭᱩᱜ ᱠᱟᱱ ᱟᱨ ᱡᱟᱦᱟᱸ ᱵᱚᱸᱜᱟ ᱨᱮ ᱜᱮ ᱡᱟᱦᱟᱱᱟᱜ ᱟᱵᱚᱣᱟᱜ ᱯᱟᱛᱟ ᱯᱚᱨᱚᱵᱽ ᱥᱮ ᱵᱚᱸᱜᱟ ᱵᱩᱨᱩ ᱯᱚᱨᱚᱵᱽ ᱦᱩᱭᱩᱜ ᱛᱟᱵᱚᱱ ᱥᱟᱱᱟᱢᱟᱜ ᱨᱮᱜᱮ ᱩᱱᱤ ᱡᱚᱯᱲᱟᱣ ᱢᱮᱱᱟᱭᱟ ᱟᱨ ᱛᱟᱯᱚᱨᱮ ᱜᱚᱝᱠᱮ ᱱᱩᱠᱩ ᱱᱩᱠᱩ ᱦᱟᱲᱟᱢ ᱵᱩᱰᱦᱤ ᱠᱚ ᱢᱮᱱᱟᱜ ᱠᱚᱣᱟ ᱱᱩᱠᱩ ᱠᱚᱦᱚᱸ ᱦᱚᱭᱛᱚ ᱜᱚᱞᱯᱚ ᱜᱚᱞᱯᱚ ᱛᱮ ᱢᱤᱫ ᱵᱟᱨ ᱫᱤᱱ ᱫᱚᱠᱚ ᱞᱟᱹᱭ ᱥᱟᱰᱮᱭᱟ, ᱥᱮᱫᱟᱭ ᱨᱮᱱᱟᱜ ᱡᱟᱦᱟᱸ ᱞᱮᱠᱟ ᱠᱚ ᱫᱚᱦᱚ ᱟᱹᱜᱩ ᱟᱠᱟᱫ ᱛᱟᱵᱚᱱᱟ ᱱᱚᱜ-ᱚ ᱟᱵᱚ ᱥᱟᱱᱛᱟᱲ ᱥᱚᱢᱟᱡᱽ ᱨᱮᱱᱟᱜ ᱞᱟᱭ ᱞᱟᱠᱪᱟᱨ, ᱦᱮᱸ ᱥᱮ ᱵᱟᱝ ᱜᱚᱢᱠᱮ ᱛᱟᱦᱚᱞᱮ ᱟᱵᱤᱱᱟᱜ ᱪᱤᱱᱛᱟᱹ ᱵᱷᱟᱵᱽᱱᱟ ᱛᱮᱫᱚ ᱚᱠᱟ ᱞᱮᱠᱟ ᱵᱮᱱ ᱢᱚᱱᱮᱭᱟ, ᱢᱟ ᱟᱵᱮᱱ ᱦᱚᱸ ᱠᱟᱹᱴᱤᱡ ᱨᱚᱲ ᱥᱟᱰᱮᱭᱟᱜ ᱵᱮᱱ,
ᱟᱹᱞᱤᱧ ᱦᱚᱸ ᱚᱱᱠᱟ ᱞᱮᱠᱟ ᱫᱚᱞᱤᱧ ᱞᱟᱹᱭᱟ ᱡᱮ ᱟᱵᱚᱣᱟᱜ ᱟᱵᱚ ᱥᱟᱱᱛᱟᱲᱟᱜ ᱢᱟᱱᱮ ᱩᱯᱨᱩᱢ ᱫᱚ ᱦᱩᱭᱩᱜ ᱠᱟᱱᱟ ᱟᱵᱚᱣᱟᱜ ᱞᱟᱹᱭ ᱞᱟᱠᱪᱟᱨ ᱮᱱᱮᱡ, ᱥᱮᱨᱮᱧ᱾ ᱚᱱᱟ ᱜᱮᱞᱤᱧ ᱢᱚᱱᱮᱭᱟ ᱟᱵᱚᱣᱟᱜ ᱩᱯᱨᱩᱢ, ᱟᱵᱚ ᱥᱟᱱᱛᱟᱲᱟᱜ ᱩᱯᱨᱩᱢ ᱫᱚ ᱦᱩᱭᱩᱜ ᱠᱟᱱᱟ ᱚᱱᱟ ᱜᱚᱢᱠᱮ ᱟᱵᱩ ᱫᱚ ᱟᱹᱰᱤ ᱢᱟᱱᱮ ᱵᱷᱮᱜᱟᱨ ᱵᱷᱮᱜᱟᱨ ᱜᱮᱭᱟᱵᱚ ᱩᱱ ᱡᱚᱛᱚ ᱡᱟᱦᱟᱸ ᱛᱤᱱᱟᱹᱜ ᱱᱚᱣᱟ ᱫᱷᱟᱹᱨᱛᱤ ᱨᱮᱱ ᱢᱮᱱᱟᱜ ᱠᱟᱜ ᱠᱚᱣᱟ ᱚᱱᱟ ᱠᱚ ᱠᱷᱚᱡ ᱫᱚ ᱟᱵᱚ ᱫᱚ ᱟᱹᱰᱤ ᱜᱮᱵᱚᱱ ᱵᱷᱮᱜᱟᱨ ᱜᱮᱭᱟ᱾
ᱦᱳᱭ ᱜᱚᱢᱠᱮ ᱟᱨ ᱟᱵᱚᱣᱟᱜ ᱞᱟᱭ ᱦᱳᱭ ᱜᱚᱝᱠᱮ ᱟᱨ ᱟᱵᱚᱣᱟᱜ ᱞᱟᱭ-ᱞᱟᱠᱪᱟᱨ ᱦᱚᱸ ᱡᱩᱫᱟᱹ ᱜᱮᱛᱟᱵᱚᱱᱟ᱾
ᱱᱚᱣᱟ ᱟᱹᱰᱤ ᱟᱹᱰᱤ ᱨᱟᱹᱥᱠᱟ ᱟᱱᱟᱜ ᱤᱭᱟᱹ ᱠᱟᱱ ᱛᱟᱵᱚᱱᱟ ᱟᱹᱰᱤ ᱦᱚᱲ ᱜᱮᱠᱚ, ᱢᱟᱱᱮ ᱠᱚ ᱨᱟᱹᱥᱠᱟᱹ ᱫᱟᱲᱮᱭᱟ ᱛᱟᱵᱚᱱᱟ ᱟᱵᱚ ᱥᱟᱱᱛᱟᱲ ᱡᱟᱦᱟᱸᱭ ᱡᱩᱫᱤ ᱢᱚᱱᱮᱭᱟ ᱚᱱᱠᱟ ᱡᱟᱦᱟᱸᱭ ᱡᱩᱫᱤ ᱵᱟᱝᱮ ᱨᱚᱲ ᱫᱟᱲᱮᱭᱟᱜ-ᱟ, ᱩᱱᱤ ᱦᱚᱸ ᱨᱟᱹᱥᱠᱟᱹ ᱫᱟᱲᱮᱭᱟᱜ-ᱟ ᱡᱟᱦᱟᱸᱭᱟᱜ, ᱢᱟᱱᱮ ᱢᱤᱫᱴᱟᱝ ᱡᱩᱫᱤ ᱦᱮᱸ ᱡᱟᱦᱟᱱᱟᱜ ᱮᱸᱴᱠᱮᱴᱚᱬᱮ ᱠᱷᱟᱹᱛᱤᱨ ᱛᱮ ᱢᱤᱫᱴᱟᱝ ᱛᱤ ᱡᱩᱫᱤ ᱵᱟᱝ ᱛᱟᱦᱮᱱ ᱛᱟᱭᱟ ᱩᱱᱤ ᱦᱚᱸᱭ ᱨᱟᱹᱥᱠᱟᱹ ᱮᱱᱮᱡ ᱡᱚᱝ ᱫᱟᱲᱮᱭᱟᱜ-ᱟ᱾ ᱦᱩᱸ ᱟᱫᱚ ᱚᱱᱟ ᱜᱮᱞᱤᱧ ᱞᱟᱹᱭᱟ, ᱱᱤᱛᱳᱜ ᱡᱟᱦᱟᱸ ᱡᱩᱣᱟᱹᱱ ᱠᱚ ᱢᱮᱱᱟᱜ ᱠᱟᱜ ᱵᱚᱱᱟ ᱩᱱᱠᱩ ᱢᱟᱱᱮ ᱱᱤᱛᱚᱜᱻ ᱢᱟᱱᱮ ᱟᱵᱚᱣᱟᱜ ᱡᱟᱱᱟᱢ ᱟᱲᱟᱝ ᱡᱟᱦᱟᱸ ᱱᱤᱛᱚᱜ ᱯᱟᱲᱦᱟᱣ ᱠᱚ ᱪᱟᱞᱟᱜ ᱠᱟᱱ ᱜᱮᱭᱟ, ᱚᱱᱟᱛᱮ ᱯᱟᱲᱦᱟᱣ ᱞᱮᱱᱠᱷᱟᱡ ᱜᱮ ᱛᱟᱯᱚᱨᱮ ᱢᱟᱱᱮ ᱟᱹᱛᱩ ᱠᱚᱨᱮ ᱡᱟᱦᱟᱱᱟᱜ, ᱚᱱᱠᱟ ᱮᱱᱮᱡ ᱥᱮᱨᱮᱧ ᱠᱚ ᱦᱩᱭᱩᱜ-ᱟ ᱚᱱᱟᱨᱮ ᱥᱮᱞᱮᱫ ᱮᱠᱟᱞᱛᱮ ᱞᱟᱹᱠᱛᱤ ᱠᱟᱱᱟ ᱥᱮᱬᱟ ᱫᱚᱦᱚ ᱮᱠᱟᱞᱛᱮ ᱞᱟᱹᱠᱛᱤ ᱠᱟᱱᱟ᱾ ᱩᱱᱠᱩ ᱡᱟᱦᱟᱸᱭ ᱟᱵᱚᱨᱮᱱ ᱦᱮᱸᱻ ᱦᱟᱲᱟᱢ ᱦᱟᱯᱲᱟᱢ ᱠᱚ ᱢᱮᱱᱟᱜ ᱟᱠᱟᱫ ᱠᱚᱣᱟ ᱩᱱᱠᱩ ᱫᱚ ᱢᱟᱱᱮ ᱪᱤᱨᱚ ᱡᱤᱵᱚᱱ ᱫᱚ ᱵᱟᱝᱠᱚ ᱛᱟᱦᱮᱱᱟ᱾
ᱦᱳᱭ ᱜᱚᱢᱠᱮ ᱱᱤᱦᱟᱹᱛᱤ ᱱᱤᱦᱟᱹᱛᱤ ᱟᱫᱚ ᱜᱚᱢᱠᱮ ᱱᱚᱜ-ᱚ ᱱᱚᱣᱟ ᱠᱚᱫᱚᱸ ᱢᱟ ᱞᱟᱹᱭ ᱵᱮᱱ,
ᱟᱯᱮᱥᱮᱜ ᱟᱵᱚᱣᱟᱜ ᱡᱟᱱᱟᱢ ᱟᱲᱟᱝ ᱫᱚ ᱛᱤᱱᱟᱹᱜ ᱜᱟᱱ ᱯᱟᱥᱱᱟᱣ ᱟᱠᱟᱱᱟ?
ᱜᱚᱝᱠᱮ ᱢᱮᱱᱛᱮᱫᱚ ᱱᱟᱜ ᱱᱤᱭᱟᱹ ᱟᱞᱮ ᱯᱟᱦᱴᱟ ᱫᱚ ᱱᱟᱜ ᱢᱮᱱ ᱛᱮᱫᱚ ᱟᱞᱮ ᱫᱚ ᱫᱷᱟᱲ ᱫᱤᱥᱚᱢ ᱡᱟᱯᱟᱜ ᱞᱮ ᱯᱟᱲᱟᱜ ᱠᱟᱱᱟ ᱛᱚ,
ᱟᱪᱪᱷᱟ ᱟᱪᱪᱷᱟ
ᱚᱻ ᱢᱮᱱ ᱞᱮᱠᱷᱟᱱ ᱫᱚ ᱜᱚᱢᱠᱮ ᱤᱛᱩᱱ ᱟᱥᱲᱟ ᱠᱚᱫᱚ ᱫᱚᱢᱮ ᱮᱠᱴᱟ ᱥᱟᱸᱜᱮ ᱫᱚ ᱵᱟᱹᱱᱩᱜ-ᱟ ᱢᱮᱱᱠᱷᱟᱱ ᱞᱟᱭᱞᱟᱠᱪᱟᱨ, ᱞᱮᱠᱟ ᱠᱟᱛᱮᱜᱮ ᱱᱟᱦᱟᱜ ᱟᱞᱮᱥᱮᱫ ᱫᱚ ᱱᱤᱭᱟᱹ ᱟᱵᱚᱣᱟᱜ ᱢᱮᱱᱫᱚ ᱡᱟᱱᱟᱢ ᱟᱲᱟᱝ ᱫᱚ ᱱᱟᱦᱟᱜ, ᱟᱞᱮᱭᱟᱜ ᱟᱸᱜᱚᱡᱫᱟ ᱟᱸᱜᱚᱪ ᱫᱚᱦᱚ ᱠᱟᱫᱟ ᱥᱮ ᱟᱸᱜᱚᱪ ᱤᱫᱤ ᱨᱮᱱᱟᱜ ᱜᱮᱞᱮ ᱨᱤᱠᱟᱹᱭᱮᱫᱟ,
ᱟᱪᱪᱷᱟ
ᱚᱻ ᱚᱱᱟ ᱠᱚ ᱚᱱᱟ ᱠᱷᱚᱱ ᱜᱮ ᱱᱟᱜ ᱢᱮᱱᱫᱚ, ᱤᱛᱩᱱ ᱟᱥᱲᱟ ᱫᱚ ᱦᱳᱭᱛᱳ ᱮᱴᱟᱜ ᱠᱚᱨᱮ ᱢᱮᱱᱟᱜ-ᱟ, ᱵᱟᱭᱨᱮ ᱠᱚᱨᱮ ᱢᱮᱱᱟᱜ-ᱟ, ᱚᱱᱟ ᱡᱟᱦᱟᱸ ᱚᱠᱚᱭᱛᱚ ᱵᱟᱭᱨᱮ ᱠᱚᱨᱮ ᱠᱚ ᱛᱟᱦᱮᱱ ᱠᱟᱱ ᱩᱱᱠᱩ ᱠᱚᱫᱚ ᱱᱤᱦᱟᱹᱛᱤ ᱜᱮ ᱠᱚ ᱥᱮᱫ ᱮᱫᱟ ᱦᱮᱸ ᱥᱮ ᱵᱟᱝ,
ᱦᱩᱸᱻ ᱦᱩᱸ
ᱟᱫᱚ ᱜᱚᱝᱠᱮ ᱟᱯᱮ ᱥᱮᱫ ᱫᱚ ᱚᱠᱟ ᱞᱮᱠᱟᱹ ᱱᱤᱭᱟᱹ ᱫᱚ?
ᱟᱞᱮᱥᱮ ᱜᱚᱝᱠᱮ ᱟᱞᱮ ᱫᱚ ᱟᱞᱮ ᱦᱚᱸ ᱪᱤᱠᱟᱹᱭ ᱤᱭᱟᱹ ᱥᱟᱛ ᱫᱤᱥᱚᱢ ᱞᱮ ᱯᱟᱲᱟᱜ-ᱟ᱾ ᱢᱟᱱᱮ ᱥᱤᱠᱟᱹᱨ ᱦᱚᱸ ᱵᱟᱝ ᱟᱨ ᱚᱱᱛᱮ ᱤᱭᱟᱹ ᱦᱚᱸ ᱵᱟᱝ ᱢᱟᱱᱮ ᱥᱟᱛ ᱫᱤᱥᱚᱢ ᱟᱫᱚ ᱚᱱᱛᱮ ᱟᱞᱮ ᱢᱚᱴᱟᱢᱩᱴᱤ ᱪᱟᱹᱞᱩᱜ ᱠᱟᱱ ᱜᱮᱭᱟ ᱤᱥᱠᱩᱞ ᱠᱚᱨᱮ ᱠᱚᱞᱮᱡᱽ ᱠᱚᱨᱮ ᱵᱟ ᱟᱨᱚ ᱚᱱᱠᱟ ᱢᱟᱱᱮ ᱪᱟᱸᱜᱟ ᱠᱚ ᱟᱭᱢᱟ ᱪᱟᱸᱜᱟ ᱠᱚ ᱢᱮᱱᱟᱜ ᱟᱠᱟᱫᱟ᱾
ᱟᱪᱪᱷᱟ ᱟᱪᱪᱷᱟ, ᱦᱳᱭ ᱛᱚ ᱜᱚᱝᱠᱮ᱾ ᱟᱫᱚ ᱚᱱᱮ ᱚᱱᱟ ᱞᱮᱠᱟ ᱛᱮᱜᱮ ᱞᱮ